ᱜᱚᱝᱠᱮ ᱨᱚᱲ ᱟᱸᱡᱚᱢ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱳᱭ ᱜᱚᱝᱠᱮ ᱟᱫᱚ ᱟᱹᱰᱤ ᱱᱟᱯᱟᱭ, ᱦᱳᱭ ᱜᱚᱝᱠᱮ ᱟᱸᱡᱚᱢ ᱧᱟᱢᱚᱜ ᱠᱟᱱᱟ᱾ ᱟᱫᱚ ᱛᱤᱦᱤᱧ ᱫᱚ ᱱᱟᱦᱟᱜ
ᱦᱩᱸ
ᱟᱵᱚ ᱥᱟᱱᱛᱟᱲ ᱥᱟᱶᱛᱟ ᱨᱮᱜᱮ ᱦᱟᱸᱜ ᱢᱮᱱᱟᱜ ᱛᱟᱵᱚᱱᱟ ᱡᱟᱦᱟᱸ ᱫᱚ ᱟᱡᱚᱫᱤᱭᱟᱹ ᱵᱩᱨᱩ ᱥᱮᱸᱫᱽᱨᱟ ᱾ ᱥᱟᱶᱛᱮ ᱟᱨᱦᱚᱸ ᱮᱢᱟᱱ ᱛᱮᱭᱟᱜ ᱥᱟᱛᱟᱢ ᱠᱚ ᱤᱫᱤ ᱠᱟᱛᱮ ᱟᱫᱚ ᱱᱟᱦᱟᱜ ᱜᱚᱢᱠᱮ
ᱦᱮᱸ ᱦᱩᱸ
ᱡᱟᱦᱟᱸ ᱟᱡᱚᱛᱤᱭᱟᱹ ᱵᱩᱨᱩ ᱥᱮᱸᱫᱽᱨᱟ ᱫᱚ ᱵᱟᱝᱢᱟ ᱵᱟᱹᱭᱥᱟᱹᱠᱷ ᱥᱮ ᱜᱚᱝᱠᱮ
ᱦᱮᱸ ᱦᱮᱸ
ᱟᱫᱚ ᱜᱚᱢᱠᱮ ᱟᱯᱮ ᱥᱮᱫ ᱛᱟᱦᱚᱞᱮ ᱠᱚ ᱪᱟᱞᱟᱜᱼᱟ, ᱟᱪᱪᱷᱟ ᱦᱳᱭ ᱾
ᱦᱮᱸ ᱟᱞᱮ ᱥᱮᱱ ᱟᱞᱮ ᱥᱮᱱ ᱠᱷᱚᱱ ᱦᱚᱸ ᱟᱹᱰᱤ ᱦᱚᱲ ᱜᱮᱠᱚ ᱪᱟᱞᱟᱜ ᱜᱮᱭᱟ ᱾ ᱛᱚ ᱤᱧ ᱫᱚ ᱢᱤᱫ ᱫᱷᱟᱣ ᱦᱚᱸ ᱪᱟᱞᱟᱣ ᱵᱟᱝ ᱦᱳᱭ ᱠᱟᱱ ᱜᱮᱭᱟ ᱛᱚ ᱪᱟᱞᱟᱣ ᱨᱮᱱᱟᱜ ᱫᱚ ᱤᱪᱪᱷᱟᱹ ᱢᱮᱱᱟᱜ ᱛᱤᱧᱟᱹ ᱾ ᱢᱟᱱᱮ ᱥᱮᱸᱫᱽᱨᱟ ᱫᱟᱨᱮ ᱥᱮ ᱵᱟᱝ ᱫᱟᱨᱮ ᱥᱮ ᱥᱮᱸᱫᱽᱨᱟ ᱫᱚ ᱵᱟᱝ ᱜᱟᱱᱚᱜᱼᱟ, ᱠᱤᱱᱛᱩ ᱪᱟᱞᱟᱣ ᱨᱮᱱᱟᱜ ᱡᱟᱦᱟᱸ ᱨᱳᱹᱥᱠᱟᱹ ᱡᱟᱦᱟᱸ ᱢᱟᱱᱮ ᱠᱟᱞᱪᱟᱨ ᱛᱟᱵᱚᱱ᱾ ᱚᱱᱟ ᱧᱮᱞ ᱨᱮᱱᱟᱜ ᱤᱪᱪᱷᱟᱹ ᱫᱚ ᱢᱮᱱᱟᱜ ᱛᱤᱧᱟ᱾
ᱟᱪᱪᱷᱟ ᱜᱚᱢᱠᱮ ᱟᱹᱰᱤ ᱱᱟᱯᱟᱭ ᱾ ᱡᱟᱦᱟᱸ ᱞᱮᱠᱟ ᱞᱟᱹᱭ ᱠᱮᱫᱟ ᱦᱟᱸᱜ ᱥᱮᱸᱫᱽᱨᱟ ᱪᱟᱞᱟᱜ ᱨᱮᱱᱟᱜ ᱤᱪᱪᱷᱟᱹ ᱫᱚ ᱟᱭᱢᱟ ᱜᱮ ᱢᱮᱱᱟᱜ ᱠᱟᱫᱟ, ᱚᱱᱠᱟ ᱜᱮ ᱜᱚᱝᱠᱮ ᱤᱧ ᱦᱚᱸ ᱱᱟᱦᱟᱜ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱥᱩᱫᱩ ᱯᱩᱛᱷᱤ ᱯᱚᱛᱚᱵ ᱠᱚᱨᱮ ᱜᱤᱧ ᱟᱸᱡᱚᱢ ᱠᱟᱫᱟ ᱥᱟᱶᱛᱮ ᱜᱟᱞᱢᱟᱨᱟᱣ ᱠᱚᱧ ᱟᱸᱡᱚᱢ ᱠᱟᱫᱟ ᱱᱟᱦᱟᱜ ᱟᱫᱚ ᱪᱟᱞᱟᱣ ᱫᱚ ᱤᱧ ᱛᱚ ᱪᱟᱞᱟᱜ ᱨᱮᱱᱟᱜ ᱨᱟᱹᱥᱠᱟᱹ ᱫᱚ ᱦᱟᱜ ᱢᱮᱱᱟᱜ ᱜᱮᱭᱟ ᱟᱹᱰᱤᱴᱟᱜ ᱜᱮ ᱾ ᱟᱫᱚ ᱜᱚᱝᱠᱮ ᱛᱟᱦᱚᱞᱮ ᱟᱯᱮ
ᱦᱩᱸ
ᱱᱚᱣᱟ ᱟᱥᱳᱨ ᱜᱮᱭᱟ
ᱩᱸᱻ ᱢᱮᱱ ᱞᱮᱠᱷᱟᱱ ᱱᱤᱛᱚᱜ ᱫᱚ ᱢᱟᱱᱮ ᱴᱨᱮᱱ ᱵᱮᱵᱚᱥᱛᱟ, ᱵᱮᱱᱟᱣ ᱠᱟᱜ ᱞᱮᱭᱟ ᱠᱚ ᱥᱮ ᱠᱚᱨᱟᱣ ᱠᱟᱜ ᱞᱮᱭᱟ ᱠᱚ ᱚᱱᱠᱟ ᱜᱮ ᱾ ᱛᱚ ᱢᱤᱫᱴᱟᱝ ᱴᱨᱮᱱ ᱨᱮᱜᱮ ᱟᱢ ᱟᱡᱚᱫᱤᱭᱟᱹ ᱵᱩᱨᱩᱢ ᱥᱮᱴᱮᱨ ᱜᱚᱫᱟ ᱛᱚ ᱩᱱ ᱩᱱᱠᱟᱱᱟᱜ ᱴᱨᱮᱱ ᱢᱟᱱᱮ ᱠᱚ ᱮᱢ ᱠᱟᱜ ᱞᱮᱭᱟ ᱡᱮ ᱢᱤᱫᱴᱟᱝ ᱴᱨᱮᱱ ᱨᱮ ᱫᱮᱡ ᱠᱟᱛᱮᱜ ᱜᱮ ᱟᱢ ᱯᱩᱨᱩᱞᱤᱭᱟᱹᱢ ᱥᱮᱴᱮᱨᱟ ᱛᱚ ᱚᱱᱟ ᱞᱟᱹᱜᱤᱫ ᱜᱮ ᱫᱤᱭᱮ ᱢᱟᱱᱮ ᱪᱟᱞᱟᱣ ᱫᱚ ᱥᱚᱦᱚᱡ ᱜᱮᱭᱟ ᱢᱟᱱᱮ ᱟᱞᱮ ᱥᱮᱫ ᱛᱮᱫᱚ ᱟᱞᱮ ᱥᱮᱫ ᱛᱮ ᱠᱷᱚᱱ ᱫᱚ
ᱟᱫᱚ ᱜᱚᱝᱠᱮ ᱡᱟᱦᱟᱸ ᱞᱮᱠᱟ ᱱᱟᱦᱟᱜ ᱤᱧ ᱦᱚᱭᱛᱚ ᱪᱟᱞᱟᱣ ᱢᱟ ᱵᱟᱹᱧ ᱪᱟᱞᱟᱣ ᱠᱟᱱᱟ ᱡᱟᱦᱟᱸ ᱯᱚᱛᱚᱵ ᱠᱚᱨᱮ ᱜᱤᱧ ᱧᱮᱞ ᱵᱟᱲᱟᱣ ᱠᱟᱫᱟ
ᱦᱮᱸ
ᱱᱚᱣᱟ ᱵᱟᱝᱢᱟ ᱟᱹᱰᱤ ᱜᱮ ᱵᱚᱛᱚᱨᱟᱱᱟᱜᱼᱟ ᱥᱮ ᱱᱚᱝᱠᱟ ᱠᱚ ᱞᱟᱹᱭᱟ ᱡᱮ ᱠᱩᱞ, ᱛᱟᱹᱨᱩᱵ, ᱵᱟᱱᱟ ᱠᱚ ᱱᱟᱦᱟᱜ ᱢᱮᱱᱟᱜ ᱠᱚᱣᱟ, ᱟᱫᱚ ᱜᱚᱝᱠᱮ ᱱᱚᱣᱟ ᱛᱤᱱᱟᱹᱜ ᱴᱟ ᱥᱟᱹᱨᱤᱭᱟ ᱜᱚᱝᱠᱮ
ᱟᱫᱚ ᱱᱚᱣᱟ ᱫᱚ ᱞᱟᱹᱭ ᱵᱟᱹᱧ ᱫᱟᱲᱮᱭᱟᱜ ᱠᱟᱱᱟ ᱛᱟᱣ ᱨᱮᱦᱚᱧ ᱞᱟᱹᱭ ᱫᱟ ᱱᱚᱣᱟ ᱫᱚ ᱢᱤᱫᱴᱟᱝ ᱫᱚ ᱢᱮᱱᱟᱜᱼᱟ ᱡᱮᱦᱩᱛᱩ ᱚᱱᱟ ᱫᱚ ᱵᱤᱨ ᱠᱟᱱᱟ ᱵᱤᱨ ᱜᱟᱡᱟᱲᱮ ᱥᱮᱸᱫᱽᱨᱟ ᱵᱚᱱ ᱪᱟᱞᱟᱜ ᱠᱟᱱᱟ ᱠᱩᱞ ᱵᱟᱱᱟ ᱢᱟ ᱠᱩᱞ ᱵᱟᱱᱟ ᱵᱟᱝ ᱛᱟᱦᱮᱱ ᱨᱮᱦᱚᱸ ᱢᱟᱱᱮ ᱦᱟᱹᱛᱤ ᱫᱚᱠᱚ ᱛᱟᱦᱮᱱ ᱜᱮᱭᱟ ᱚᱱᱟ ᱫᱚ ᱚᱱᱟ ᱫᱚ ᱡᱮᱦᱩᱛᱩ ᱢᱟᱱᱮ ᱵᱩᱨᱩ ᱮᱞᱟᱠᱟ ᱠᱟᱱᱟ, ᱦᱟᱹᱛᱤ ᱫᱚᱠᱚ ᱛᱟᱦᱮᱱ ᱜᱮᱭᱟ
ᱦᱳᱭ ᱜᱚᱝᱠᱮ ᱟᱹᱰᱤ ᱱᱟᱯᱟᱭ ᱟᱫᱚ ᱡᱟᱦᱟᱸ ᱞᱮᱠᱟ ᱜᱚᱝᱠᱮ ᱧᱮᱞ ᱦᱳᱭ ᱠᱟᱱᱟ ᱱᱟᱦᱟᱜ ᱥᱮ ᱚᱱᱟ ᱠᱚᱨᱮ ᱜᱮ ᱟᱫᱚ ᱱᱚᱣᱟ ᱥᱮᱸᱫᱽᱨᱟ ᱫᱚ ᱱᱟᱦᱟᱜ ᱡᱟᱦᱟᱸᱭ ᱠᱚᱠᱚ ᱪᱟᱞᱟᱜᱼᱟ ᱩᱱᱠᱩ ᱫᱚ ᱱᱟᱦᱟᱜ ᱟᱠᱚᱨᱮᱱ ᱮᱨᱟᱣᱟᱜ ᱛᱤ ᱪᱩᱲᱤ ᱠᱷᱚᱱ ᱱᱟᱦᱟᱜ ᱱᱟᱦᱟᱜ ᱚᱱᱟ ᱢᱮᱲᱦᱮᱫ ᱥᱟᱠᱚᱢ ᱦᱩᱭᱩᱜ ᱛᱟᱠᱚᱣᱟ ᱜᱚᱝᱠᱮ ᱱᱚᱣᱟ ᱟᱯᱮᱥᱮᱫ
ᱦᱮᱸ ᱤᱧ ᱦᱚᱧ ᱟᱸᱡᱚᱢ ᱵᱟᱲᱟ ᱠᱟᱫᱟ ᱥᱮ ᱯᱩᱛᱷᱤ ᱠᱚᱨᱮᱜ ᱤᱧ ᱯᱟᱲᱦᱟᱣ ᱟᱠᱟᱱᱟ ᱡᱮ ᱱᱚᱝᱠᱟ ᱠᱚ ᱢᱟᱱᱮ ᱫᱚᱦᱚ ᱦᱚᱴᱚ ᱠᱟᱜ ᱜᱮᱭᱟ ᱛᱚ ᱵᱚᱫᱷᱚᱦᱚᱭ ᱥᱟᱹᱨᱤ ᱜᱮ ᱱᱚᱝᱠᱟ ᱠᱚ ᱫᱚᱦᱚ ᱴᱚᱠᱟᱜ ᱜᱮᱭᱟ ᱚᱱᱟ ᱞᱟᱹᱜᱤᱫ ᱜᱮ ᱯᱩᱛᱷᱤ ᱨᱮ ᱚᱞ ᱟᱠᱟᱱᱟ ᱥᱮ ᱟᱸᱡᱚᱢ ᱵᱟᱲᱟ ᱦᱳᱭ ᱠᱟᱱᱟ
ᱦᱳᱭ ᱜᱚᱝᱠᱮ ᱪᱮᱫᱟᱜ ᱥᱮ ᱚᱸᱰᱮ ᱠᱷᱚᱱ ᱞᱟᱹᱭᱟᱠᱚ ᱨᱩᱣᱟᱹᱲ ᱠᱟ ᱡᱟᱦᱟᱸ ᱟᱹᱰᱤ ᱠᱚᱢ ᱜᱮᱠᱚ ᱨᱩᱣᱟᱹᱲ ᱦᱤᱡᱩᱜ ᱠᱟᱱ ᱛᱟᱦᱮᱱᱟ ᱦᱚᱭᱛᱚ ᱩᱱ ᱚᱠᱛᱚ ᱨᱮ ᱜᱚᱝᱠᱮ ᱱᱤᱛᱚᱜ ᱫᱚ ᱱᱟᱦᱟᱜ ᱩᱱᱟᱹᱜ ᱵᱟᱝ ᱚᱱᱠᱟᱱᱟ ᱦᱳᱭ ᱦᱳᱭ ᱡᱟᱦᱟᱸ ᱞᱮᱠᱟ ᱟᱵᱚ ᱦᱚᱭᱛᱚ ᱟᱢ ᱥᱮ ᱤᱧᱦᱚᱸ ᱡᱟᱦᱟᱸ ᱯᱚᱛᱚᱵ ᱠᱚᱨᱮ ᱞᱟᱝ ᱧᱮᱞ ᱟᱠᱟᱫᱟ ᱚᱱᱟ ᱡᱟᱦᱟᱸ ᱠᱚ ᱛᱩᱞᱩᱡ ᱞᱮᱫᱟ ᱡᱮ ᱪᱟᱠᱚᱞ ᱠᱩᱲᱤ ᱦᱚᱯᱚᱱ ᱪᱟᱠᱚᱞᱛᱟᱹᱲᱤ, ᱥᱮ ᱠᱚᱲᱟ ᱦᱚᱯᱚᱱ ᱠᱷᱟᱱ ᱫᱚ ᱟᱡᱳᱫᱤᱭᱟᱹ ᱵᱩᱨᱩ ᱠᱷᱚᱱ ᱨᱩᱣᱟᱹᱲ ᱦᱤᱡᱩᱜ ᱢᱮ ᱛᱚᱵᱮ ᱜᱚᱝᱠᱮ ᱚᱱᱟ
ᱦᱩᱸ
ᱪᱟᱞᱚᱠᱛᱟᱹᱲᱤ ᱪᱷᱟᱛᱟ ᱟᱨ ᱟᱡᱚᱫᱤᱭᱟᱹ ᱵᱩᱨᱩ ᱫᱚ ᱱᱟᱜ ᱜᱚᱝᱠᱮ ᱟᱹᱰᱤ ᱜᱮ ᱵᱚᱛᱚᱨᱟᱱᱟᱜ ᱜᱮ ᱛᱟᱦᱮᱸ ᱠᱟᱱᱟ ᱦᱮᱸ ᱥᱮ ᱜᱚᱝᱠᱮ
ᱦᱩᱸ ᱦᱩᱸ ᱢᱟᱱᱮ ᱞᱟᱦᱟ ᱛᱮᱱᱟᱜ ᱟᱨ ᱱᱮᱛᱟᱨ ᱫᱚ ᱢᱟᱱᱮ ᱯᱨᱚᱥᱟᱥᱚᱱ ᱯᱩᱞᱤᱥ ᱢᱟᱱᱮ ᱟᱨᱢᱤ ᱠᱚ ᱟᱹᱜᱩ ᱠᱟᱛᱮᱫ ᱢᱟᱱᱮ ᱪᱮᱫ ᱤᱧ ᱞᱟᱹᱭᱟ ᱚᱱᱟ ᱥᱮᱸᱫᱽᱨᱟ ᱨᱮᱱᱟᱜ ᱨᱟᱹᱥᱠᱟᱹ ᱫᱚ ᱟᱫᱚ ᱥᱮᱸᱫᱽᱨᱟ ᱞᱮᱠᱟ ᱫᱚ ᱵᱟᱹᱱᱩᱜᱼᱟ ᱢᱟᱱᱮ ᱚᱱᱟ ᱪᱟᱞᱟᱣ ᱟᱨ ᱦᱮᱡ
ᱟᱪᱪᱷᱟ ᱜᱚᱝᱠᱮ ᱮᱱᱛᱮ ᱨᱮᱦᱚᱸ ᱨᱟᱹᱥᱠᱟᱹ ᱫᱚ ᱛᱚᱵᱮ ᱠᱷᱟᱱ ᱢᱮᱱᱟᱜ ᱜᱮᱭᱟ ᱦᱩᱭ ᱟᱠᱟᱱ ᱨᱮᱦᱚᱸ ᱟᱫᱚ ᱢᱤᱫ ᱫᱷᱟᱣ ᱮᱱᱰᱮ ᱮᱱᱛᱮ ᱨᱮᱦᱚᱸ ᱟᱫᱚ ᱪᱟᱞᱟᱜ ᱦᱩᱭᱩᱜᱼᱟ ᱱᱟᱦᱟᱜ ᱱᱚᱣᱟ ᱳᱭ
ᱦᱮᱸ ᱟᱫᱚ ᱚᱱᱟᱜᱮ ᱦᱮᱸ ᱚᱱᱟᱜᱮ ᱟᱫᱚ ᱢᱟᱱᱮ ᱢᱟᱱᱮ ᱪᱮᱫ ᱤᱧ ᱞᱟᱹᱭ ᱮᱫᱟ ᱢᱟᱱᱮ ᱥᱟᱵ ᱠᱟᱜ ᱢᱮ ᱨᱩᱰᱟᱹ ᱦᱚᱸ ᱥᱮ ᱠᱩᱞᱟᱹᱭ ᱥᱮ ᱢᱟᱱᱮ ᱟᱭᱢᱟ ᱮᱢᱟᱱ ᱢᱟᱱᱮ ᱢᱮᱱᱟᱜ ᱠᱚᱣᱟ ᱡᱤᱵ ᱡᱤᱭᱟᱹᱞᱤ ᱠᱚ ᱡᱟᱦᱟᱸᱭ ᱢᱟᱱᱮ ᱵᱷᱟᱨᱚᱛ ᱫᱤᱥᱚᱢ ᱨᱮᱱᱟᱜ ᱟᱹᱭᱤᱱ ᱛᱮ ᱚᱱᱟ ᱢᱟᱱᱮ ᱵᱟᱠᱚ ᱯᱟᱥ ᱟᱠᱟᱱᱟ ᱥᱮ ᱢᱟᱱᱮ ᱢᱟᱱᱮ ᱟᱹᱭᱤᱱ ᱨᱮ ᱩᱱᱠᱩᱣᱟᱜ ᱧᱩᱛᱩᱢ ᱵᱟᱹᱱᱩᱜ ᱛᱟᱠᱚᱣᱟ ᱛᱚ ᱤᱧ ᱤᱧᱟᱹᱜ ᱢᱚᱛ ᱨᱮ ᱞᱟᱹᱭᱟᱭ ᱩᱱᱠᱩ ᱫᱚ ᱥᱮᱸᱫᱽᱨᱟ ᱜᱟᱱᱚᱜ-ᱟ ᱢᱟᱱᱮ ᱵᱷᱟᱨᱚᱛ ᱵᱷᱟᱨᱚᱛ ᱨᱮᱱᱟᱜ ᱟᱹᱭᱤᱱ ᱛᱮ ᱦᱮᱸ ᱵᱷᱟᱨᱚᱛ ᱨᱮᱱᱟᱜ ᱟᱭᱤᱱ ᱛᱮ ᱢᱟᱱᱮ ᱥᱩᱫᱩ ᱢᱟᱱᱮ ᱠᱤᱪᱷᱩ ᱠᱤᱪᱷᱩ ᱡᱤᱵᱽᱡᱤᱭᱟᱹᱞᱤ ᱠᱚ ᱢᱟᱱᱮ ᱢᱟᱱᱮ ᱪᱮᱫ ᱞᱟᱹᱭᱟ ᱥᱚᱝᱨᱚᱠᱷᱚᱱᱮ ᱮᱢ ᱟᱠᱟᱫ ᱠᱚᱣᱟ ᱡᱮ ᱱᱩᱠᱩ ᱱᱩᱠᱩ ᱵᱟᱝᱠᱚ ᱜᱟᱱᱚᱜ-ᱟ ᱟᱨ ᱱᱩᱠᱩ ᱱᱩᱠᱩ ᱫᱚᱠᱚ ᱜᱟᱱᱚᱜ-ᱟ ᱛᱚ ᱚᱱᱟ ᱜᱟᱱᱚᱜ ᱟᱨ ᱵᱟᱝ ᱜᱟᱱᱚᱜ ᱨᱮᱱᱟᱜ ᱡᱩᱫᱤ ᱯᱷᱟᱨᱟᱠ ᱵᱚᱱ ᱵᱩᱡᱷᱟᱹᱣ ᱠᱷᱟᱱᱮ ᱛᱚ ᱥᱮᱸᱫᱽᱨᱟ ᱜᱟᱱᱚᱜ-ᱟ
ᱟᱪᱪᱷᱟ ᱜᱚᱝᱠᱮ ᱟᱹᱰᱤ ᱱᱟᱯᱟᱭ ᱦᱮᱸ ᱜᱚᱝᱠᱮ ᱟᱹᱰᱤ ᱱᱟᱯᱟᱭ ᱛᱮ ᱜᱚᱝᱠᱮ ᱤᱧ ᱞᱟᱹᱭᱫᱟ ᱡᱟᱦᱟᱸ ᱞᱮᱠᱟ ᱟᱵᱚ ᱵᱷᱟᱨᱚᱛ ᱫᱤᱥᱚᱢ ᱨᱮᱱᱟᱜ ᱱᱟᱦᱟᱜ ᱡᱟᱦᱟᱸ ᱟᱹᱱ ᱟᱹᱨᱤ ᱠᱚ ᱢᱮᱱᱟᱜ ᱛᱟᱭᱟᱞᱮ ᱱᱩᱠᱩ ᱡᱟᱦᱟᱸᱭ ᱵᱤᱨ ᱨᱮᱱ ᱫᱚᱯᱛᱚᱨ ᱨᱮᱱ ᱱᱟᱦᱟᱜ ᱱᱩᱠᱩ ᱱᱚᱣᱟ ᱟᱹᱱ-ᱟᱹᱨᱤ ᱨᱩᱠᱷᱤᱭᱟᱹ ᱞᱟᱹᱜᱤᱫ ᱦᱟᱜ ᱟᱫᱚ ᱜᱚᱝᱠᱮ ᱦᱟᱸᱜ ᱟᱵᱚ ᱱᱩᱠᱩ ᱫᱚ ᱱᱟᱦᱟᱜ ᱵᱤᱨ ᱡᱤᱭᱟᱹᱞᱤ ᱠᱚᱫᱚ ᱱᱮᱛᱟᱨ ᱫᱚ ᱜᱚᱡᱽ ᱚᱪᱚ ᱵᱚᱱᱟ ᱥᱮᱠᱚ ᱥᱮᱸᱫᱽᱨᱟ ᱚᱪᱚ ᱵᱚᱱᱟ ᱱᱟᱦᱟᱜ ᱵᱤᱨ ᱡᱤᱭᱟᱹᱞᱤ ᱞᱟᱹᱭ ᱞᱮᱠᱷᱟᱱ ᱫᱚ ᱦᱩᱰᱤᱧ
ᱦᱩᱸ
ᱡᱤᱭᱟᱹᱞᱤ ᱠᱚ ᱦᱟᱹᱵᱤᱡ ᱟᱫᱚ ᱜᱚᱝᱠᱮ ᱱᱮᱛᱟᱨ ᱫᱚ ᱦᱟ ᱪᱟᱞᱟᱣ ᱠᱟᱛᱮ ᱟᱫᱚ ᱱᱟᱦᱟᱜ ᱨᱟᱱ ᱢᱩᱨᱜᱟᱹᱱ ᱠᱚᱜᱮ ᱱᱟᱦᱟᱜ ᱦᱳᱭᱛᱳ ᱠᱚ ᱥᱮᱸᱫᱽᱨᱟ ᱟᱹᱜᱩᱭᱮᱫᱟ ᱥᱮ ᱱᱚᱝᱠᱟᱱ ᱢᱤᱫᱴᱟᱝ ᱨᱟᱹᱥᱠᱟᱹᱜ ᱦᱚᱸ ᱟᱹᱜ ᱡᱮ ᱟᱡᱚᱫᱤᱭᱟᱹ ᱵᱩᱨᱩ ᱥᱮᱸᱫᱽᱨᱟᱧ ᱪᱟᱞᱟᱣ ᱵᱟᱲᱟ ᱞᱮᱱᱟ ᱦᱮᱸ ᱥᱮ ᱜᱚᱝᱠᱮ
ᱦᱮᱸ ᱦᱮᱸ ᱟᱫᱚ ᱤᱧ ᱫᱟᱫᱟᱢ ᱪᱟᱞᱟᱣᱱᱟᱭ ᱢᱤᱫ ᱫᱷᱟᱣ ᱵᱟᱝ ᱵᱟᱨ ᱫᱷᱟᱣ ᱟᱫᱚ ᱩ-ᱩᱱᱤ ᱫᱚ ᱢᱟᱱᱮ ᱟᱭᱢᱟ ᱜᱟᱱ ᱜᱮ ᱨᱟᱱ ᱢᱩᱨᱜᱟᱹᱱᱮ ᱟᱹᱜᱩ ᱠᱟᱫᱟᱭ ᱥᱮ ᱨᱟᱱ ᱢᱩᱱᱜᱟᱹᱱ ᱫᱟᱲᱮ ᱟᱹᱜᱩ ᱠᱟᱫᱟᱭ ᱨᱮᱦᱮᱜ ᱠᱚ ᱟᱹᱜᱩ ᱠᱟᱫᱟᱭ ᱥᱮ ᱢᱟᱱᱮ ᱚᱱᱟ ᱡᱟᱦᱟᱸ ᱦᱚᱭᱳᱜ ᱜᱮᱭᱟ ᱦᱟᱥᱟ ᱞᱟᱛᱟᱨ ᱨᱮ ᱚᱱᱟ ᱠᱚ ᱟᱹᱜᱩ ᱠᱟᱫᱟᱭ, ᱛᱚ ᱟᱞᱮ ᱛᱚ ᱢᱟᱱᱮ ᱚᱱᱟ ᱨᱟᱱ ᱢᱩᱨᱜᱚᱱ ᱱᱟᱜ ᱫᱚ ᱢᱟᱱᱮ ᱵᱮᱵᱚᱦᱟᱨ ᱵᱟᱞᱮ ᱵᱟᱰᱟᱭᱟ ᱟᱨᱠᱤ ᱛᱚ ᱚᱱᱟ ᱞᱟᱹᱜᱤᱫ ᱜᱮ
ᱦᱮᱸ ᱜᱚᱝᱠᱮ ᱡᱟᱦᱟᱸ ᱞᱮᱠᱟ ᱟᱵᱚᱨᱮᱱ ᱟᱹᱜᱤᱞ ᱦᱟᱲᱟᱢ ᱵᱤᱫᱟᱹᱞ ᱠᱚᱫᱚ ᱱᱟᱦᱟᱜ ᱱᱚᱝᱠᱟ ᱟᱵᱚᱣᱟᱜ ᱨᱮᱱᱟᱜ ᱡᱟᱦᱟᱸ ᱞᱮᱠᱟᱱᱟᱜ ᱟᱡᱟᱨ ᱠᱚ ᱤᱫᱤ ᱠᱟᱛᱮ ᱛᱮᱦᱮᱫ ᱟᱹᱰᱤ ᱥᱚᱞᱦᱮᱛᱮ ᱱᱚᱝᱠᱟᱱ ᱨᱟᱱ ᱢᱩᱨᱜᱟᱹᱱ ᱠᱚᱠᱚ ᱵᱟᱲᱟᱭ ᱠᱟᱱ ᱛᱟᱦᱮᱱᱟ ᱟᱫᱚ ᱱᱟᱦᱟᱜ ᱟᱵᱚ ᱫᱚ ᱵᱟᱝᱠᱚ ᱞᱟᱹᱭ ᱴᱩ ᱠᱟᱜ ᱵᱚᱱᱟ ᱥᱮ ᱵᱟᱝᱠᱚ ᱥᱮᱬᱟ ᱴᱩ ᱠᱟᱜ ᱵᱚᱱᱟ
ᱦᱩᱸ ᱥᱮ ᱵᱟᱝᱠᱚ ᱯᱩᱛᱷᱤ ᱨᱮ ᱵᱟᱝ ᱠᱚ ᱚᱞ ᱦᱚᱴᱚ ᱠᱟᱫᱟ
ᱦᱳᱭ ᱜᱚᱝᱠᱮ
ᱯᱩᱛᱷᱤ ᱨᱮᱠᱚ ᱚᱞ ᱫᱚᱦᱚ ᱞᱮᱠᱷᱟᱱ ᱥᱮ ᱟᱵᱚ ᱡᱷᱚᱛᱚ ᱜᱮᱵᱚᱱ ᱵᱟᱰᱟᱭ ᱧᱟᱢ ᱠᱮᱭᱟ ᱥᱮ ᱯᱟᱲᱦᱟᱣ ᱧᱟᱢ ᱠᱮᱭᱟᱵᱚᱱ ᱟᱫᱚ ᱟᱵᱚ ᱫᱚ ᱢᱚᱪᱟ ᱢᱚᱪᱟ ᱛᱮᱜᱮ ᱦᱮᱜ ᱦᱮᱜ ᱪᱟᱞᱟᱣ ᱠᱟᱱᱟ ᱥᱮ ᱢᱚᱪᱟ ᱠᱟᱛᱷᱟ ᱨᱮᱜᱮ ᱯᱟᱹᱛᱭᱟᱹᱣ ᱛᱟᱵᱚᱱ ᱛᱚ ᱩᱱᱟᱹᱜ ᱚᱱᱟ ᱞᱟᱹᱜᱤᱜ ᱜᱮ ᱟᱫᱚ ᱟᱜ ᱪᱟᱵᱟᱜ ᱠᱟᱱᱟ ᱥᱮ ᱟᱜ ᱪᱟᱪ ᱟᱜ ᱪᱟᱵᱟᱭ ᱛᱟᱢ ᱟᱜ ᱪᱟᱵᱟᱭᱮᱱ ᱛᱟᱵᱚᱱᱟ
ᱦᱳᱭ ᱟᱹᱰᱤ ᱱᱟᱯᱟᱭ ᱟᱫᱚ ᱤᱧ ᱤᱧ ᱱᱟᱦᱟᱜ ᱱᱚᱸᱰᱮ ᱫᱚᱥ ᱫᱚ ᱥᱩᱫᱩ ᱥᱚᱢᱚᱝ ᱩᱱᱠᱩᱣᱟᱜ ᱫᱚ ᱱᱟᱦᱟᱜ ᱵᱟᱝ ᱠᱟᱱᱟ᱾ ᱦᱚᱭᱛᱚ ᱩᱝᱠᱩ ᱩᱱᱟᱹᱜ ᱚᱞᱚᱜ ᱯᱟᱲᱦᱟᱜ ᱵᱟᱝ ᱵᱟᱲᱟᱭ ᱠᱟᱱ ᱩᱱᱠᱩ ᱯᱩᱛᱷᱤ ᱠᱚᱨᱮ ᱩᱱᱟᱹᱜ ᱵᱟᱝ ᱚᱞᱴᱚ ᱫᱟᱲᱮᱣ ᱠᱟᱜ ᱵᱚᱱᱟ ᱛᱚᱵᱮ ᱜᱚᱝᱠᱮ ᱱᱟᱦᱟᱜ ᱫᱚᱥ ᱫᱚ ᱦᱩᱭᱩᱜ ᱱᱟᱸᱜ ᱡᱩᱣᱟᱹᱱ ᱠᱚ ᱱᱟᱦᱟᱜ ᱱᱩᱠᱩ ᱦᱚᱭᱛᱚ ᱚᱱᱟ ᱥᱟᱶ ᱩᱱᱟᱹᱜ ᱡᱚᱯᱲᱟᱣ ᱵᱟᱝ ᱛᱟᱦᱮᱸ ᱠᱟᱱᱟ ᱥᱮ ᱥᱮᱬᱟ ᱨᱮᱱᱟᱜ ᱦᱚᱭᱛᱚ ᱤᱪᱪᱷᱟᱹ ᱠᱚ ᱟᱫᱷᱚᱢ ᱠᱚᱫᱚ ᱱᱟᱦᱟᱜ ᱞᱟᱹᱭ ᱜᱮ ᱵᱟᱝᱠᱚ ᱞᱟᱹᱭ ᱛᱟᱦᱮᱸᱫ ᱡᱮ ᱟᱡ ᱮ ᱵᱟ
ᱦᱮᱸ ᱚᱱᱟᱜᱮ ᱟᱨᱠᱤ ᱢᱟᱱᱮ ᱟᱡ ᱟᱡᱜᱮᱛ ᱟᱡ ᱟᱡ ᱴᱷᱮᱱ ᱜᱮ ᱢᱟᱱᱮ ᱮᱦᱮᱸ ᱫᱚᱦᱚ ᱠᱟᱜ ᱜᱮᱡᱮ ᱤᱧ ᱜᱮ ᱢᱟᱱᱮ ᱢᱟᱲᱟᱝ ᱚᱜ ᱤᱧ ᱥᱮ ᱦᱚᱲ ᱴᱷᱮᱱᱤᱧ ᱢᱟᱲᱟᱝ ᱤᱧ ᱞᱮᱭᱚᱜᱼᱟ ᱡᱮ ᱦᱮᱸ ᱤᱧ ᱨᱟᱱ ᱢᱩᱨᱜᱟᱹᱱ ᱤᱧ ᱵᱟᱰᱟᱭᱟ ᱥᱮ ᱪᱮᱫ
ᱮᱠᱟᱞ ᱦᱚᱭ ᱜᱚᱝᱠᱮ ᱮᱠᱟᱞ ᱥᱟᱹᱨᱤ ᱠᱟᱛᱷᱟ ᱟᱫᱚ ᱱᱚᱜᱼᱚ ᱱᱚᱣᱟ ᱠᱚ ᱠᱷᱟᱹᱛᱤᱨ ᱟᱵᱚᱣᱟᱜ ᱢᱟ ᱱᱚᱜᱼᱚ ᱱᱚᱝᱠᱟᱱ ᱨᱟᱱ ᱢᱩᱨᱜᱟᱹᱱ ᱵᱟᱠᱷᱟᱱ ᱟᱵᱚᱣᱟᱜ ᱫᱚ ᱢᱮᱫ ᱥᱟᱢᱟᱝ ᱨᱮᱜᱮ ᱱᱟᱦᱟᱸᱜ ᱨᱟᱱ ᱢᱩᱨᱜᱟᱹᱱ ᱠᱚᱫᱚ ᱢᱮᱱᱟᱜ ᱛᱟᱵᱚᱱᱟ ᱟᱨ
ᱯᱮᱥ
ᱱᱚᱣᱟ ᱠᱚᱨᱮᱱ ᱧᱟᱢ ᱫᱟᱲᱮ ᱠᱮᱭᱟ ᱟᱵᱚ ᱫᱚ ᱟᱫᱚ ᱱᱚᱝᱠᱟ ᱵᱟᱝᱠᱚ ᱥᱮᱬᱟ ᱚᱴᱚᱭᱟᱜ ᱵᱚᱱᱟ ᱥᱮ ᱟᱵᱚᱜᱮ ᱵᱟᱝᱵᱚᱱ ᱥᱮᱬᱟ ᱞᱮᱫᱟ ᱱᱟᱦᱟᱜ ᱜᱚᱝᱠᱮ ᱱᱚᱶᱟ ᱠᱚᱛᱮᱜ ᱱᱟᱦᱟᱜ ᱜᱚᱝᱠᱮ ᱵᱟᱹᱧ ᱵᱩᱡᱷᱟᱹᱣ ᱧᱟᱢ ᱫᱟᱲᱮᱭᱟᱜ ᱠᱟᱱᱟ
ᱚᱱᱟ ᱞᱟᱹᱜᱤᱫ ᱟᱜ ᱪᱟᱵᱟᱜ ᱠᱟᱱᱟ᱾ ᱟᱫᱚ ᱱᱤᱛᱟᱨ ᱦᱚᱸ ᱥᱮ ᱦᱮᱸ ᱞᱟᱹᱭ ᱵᱤᱱ
ᱦᱚᱭ ᱜᱚᱝᱠᱮ ᱛᱚᱵᱮ ᱤᱧᱤᱧ ᱞᱟᱹᱭᱟ ᱨᱟᱱ ᱦᱚᱸ ᱢᱮᱱᱟᱜᱼᱟ ᱟᱡᱟᱨ ᱦᱚᱸ ᱢᱮᱱᱟᱜᱼᱟ ᱛᱚᱵᱮ ᱟᱵᱚ ᱥᱚᱴᱷᱤᱠ ᱱᱟᱦᱟᱜ ᱵᱮᱣᱦᱟᱨ ᱱᱟᱦᱟᱜ ᱵᱟᱵᱚᱱ ᱵᱟᱰᱟᱭ ᱠᱟᱱᱟ ᱜᱚᱝᱠᱮ᱾
ᱦᱮᱸ, ᱥᱤᱱᱟᱣ ᱦᱩᱭᱩᱜ ᱠᱟᱱᱟ ᱥᱟᱹᱨᱤ ᱠᱟᱛᱷᱟ᱾
ᱦᱚᱭ ᱜᱚᱝᱠᱮ ᱟᱫᱚ ᱜᱚᱝᱠᱮ ᱛᱟᱦᱞᱮ ᱟᱯ ᱟᱯᱮᱥᱮᱡ ᱚᱱᱠᱟᱱᱟᱜ ᱫᱚ ᱡᱟᱦᱟᱸ ᱪᱮᱫ ᱠᱚ ᱦᱩᱭᱩᱜ ᱛᱮ?
ᱮᱸ ᱟᱞᱮ ᱥᱮᱫ ᱢᱟ ᱡᱟᱦᱟᱱᱟᱜ ᱨᱮᱜᱮ ᱡᱟᱜᱽᱨᱚᱱ᱾ ᱢᱟᱱᱮ ᱡᱟᱜᱽᱨᱚᱱ ᱟᱨ ᱯᱷᱟᱱᱥᱟᱱ ᱫᱚ ᱢᱮᱱᱟᱜ ᱜᱮᱭᱟ᱾ ᱢᱟᱱᱮ ᱡᱟᱦᱟᱱᱟᱜ ᱦᱚᱲᱟᱜ ᱵᱟᱯᱞᱟ ᱦᱩᱭᱩᱜ ᱠᱟᱱᱟ ᱡᱟᱜᱽᱨᱚᱱ᱾ ᱯᱷᱟᱱᱥᱟᱱ ᱦᱚᱲ ᱜᱚᱡ ᱮᱱᱟ ᱡᱟᱜᱨᱚᱱ ᱯᱷᱟᱱᱥᱟᱱ, ᱢᱟᱱᱮ ᱦᱚᱲ ᱵᱷᱟᱸᱰᱟᱱ ᱦᱩᱭᱩᱜ ᱠᱟᱱᱟ ᱡᱟᱜᱽᱨᱚᱱ ᱯᱟᱱᱥᱟᱱ ᱢᱟᱱᱮ ᱟᱞᱮ ᱟᱞᱮᱴᱷᱮᱱ ᱫᱚ ᱡᱟᱜᱽᱨᱚᱱ ᱯᱟᱱᱥᱟᱱ ᱫᱚ ᱟᱨᱠᱤ ᱢᱟᱱᱮ ᱪᱮᱫ ᱞᱮᱭᱟ ᱮᱢᱜᱮ ᱦᱩᱭᱩᱜᱼᱟ
ᱟᱪᱪᱷᱟ ᱜᱚᱝ
ᱛᱚ ᱚᱱᱟ ᱞᱟᱹᱜᱤᱜ ᱜᱮ ᱟᱨ ᱟᱨᱠᱤ ᱢᱟᱱᱮ ᱫᱚᱢᱮ ᱦᱮᱸ ᱚᱱᱟ ᱞᱟᱹᱜᱤᱫ ᱜᱮ ᱟᱨᱠᱤ ᱫᱚᱢᱮ ᱵᱮᱡᱟᱨᱤᱧ ᱵᱩᱡᱷᱟᱹᱣ ᱜᱮᱭᱟ ᱡᱮ ᱱᱚᱶᱟ ᱫᱚ ᱪᱮᱫ ᱞᱮᱠᱟ ᱥᱚᱢᱟᱡᱽ ᱵᱚᱱ ᱵᱮᱱᱟᱣ ᱮᱫᱟ ᱥᱮ ᱥᱚᱢᱟᱡᱽ ᱵᱚᱱ ᱩᱫᱩᱜ ᱚᱴᱚ ᱟᱠᱚ ᱠᱟᱱᱟ᱾
ᱜᱤᱫᱽᱨᱟᱹ ᱠᱚ᱾
ᱦᱚᱭ ᱜᱚᱝᱠᱮ ᱟᱫᱚ ᱱᱟᱜ ᱟᱨ ᱱᱚᱜᱼᱚᱭ ᱯᱷᱟᱱᱥᱮᱱ ᱱᱟᱦᱟᱜ ᱮᱢ ᱞᱟᱹᱭ ᱮᱫᱟ ᱱᱚᱶᱟ ᱫᱚ ᱜᱚᱝᱠᱮ ᱚᱠᱟ ᱞᱮᱠᱟᱱ ᱛᱟᱯᱮᱭᱟ ᱪᱮᱫᱟᱜ ᱥᱮ ᱤᱧ ᱫᱚ ᱱᱟᱦᱟᱜ ᱩᱱᱟᱹᱜ ᱯᱩᱥᱴᱟᱹ ᱡᱟᱜᱽᱨᱚᱱ ᱢᱟᱱᱮ ᱚᱠᱟ ᱠᱚ ᱢᱮᱛᱟᱜ ᱠᱟᱱᱟ ᱪᱮᱫᱟᱜ ᱥᱮ ᱟᱞᱮᱥᱮᱫ ᱫᱚ ᱡᱟᱜᱽᱨᱚᱱ ᱧᱩ ᱧᱩᱛᱩᱢᱟᱱ ᱛᱮᱫᱚ ᱱᱟᱦᱟᱜ ᱡᱟᱜᱽᱨᱚᱱ ᱫᱚ ᱪᱮᱫ ᱡᱟᱦᱱᱟᱜ ᱯᱚᱨᱚᱵᱽ ᱠᱟᱱ ᱛᱟᱯᱮᱭᱟ ᱥᱮ ᱚᱠᱟᱮ ᱞᱮᱠᱟ?
ᱡᱟᱜᱽᱨᱚᱱ ᱫᱚ ᱢᱮᱱ ᱞᱮᱠᱷᱟᱱ ᱢᱟᱱᱮ ᱨᱩ ᱨᱩᱭᱟᱠᱚ, ᱟᱨ ᱠᱚ ᱮᱱᱮᱡᱟ ᱚᱱᱟ ᱜᱮ᱾
ᱟᱪᱪᱷᱟ ᱜᱚᱢᱠᱮ
ᱚᱱᱟᱜᱮ ᱟᱞᱮᱥᱮᱱ ᱫᱚ, ᱠᱚ ᱢᱮᱱᱫᱟ ᱡᱮ ᱡᱟᱜᱽᱨᱚᱱ ᱟᱨ ᱯᱷᱟᱱᱥᱚᱱ ᱫᱚᱵᱤᱱ ᱵᱟᱰᱟᱭᱟ ᱦᱚᱭᱛᱚ᱾ ᱯᱷᱟᱱᱥᱚᱱ ᱫᱚ ᱢᱟᱱᱮ ᱵᱮᱱᱴ ᱯᱟᱨᱴᱤ ᱥᱮ ᱥᱮᱨᱮᱧ ᱠᱚ ᱟᱹᱜᱩᱣᱟ ᱟᱹᱜᱩ ᱠᱚᱣᱟ ᱛᱚ ᱥᱮᱨᱮᱧ ᱟᱠᱚ, ᱮᱱᱮᱡᱽ ᱟᱠᱚ ᱚᱱᱟ ᱜᱮ᱾
ᱦᱳᱭ ᱜᱚᱢᱠᱮ ᱟᱫᱚ ᱟᱹᱰᱤ ᱱᱟᱯᱟᱭ ᱱᱟᱦᱟᱜ ᱵᱮᱱ ᱞᱟᱹᱭ ᱠᱮᱫᱟ᱾ ᱡᱟᱦᱟᱸ ᱞᱮᱠᱟ ᱟᱵᱚ ᱫᱚ ᱥᱟᱱᱛᱟᱲ ᱠᱟᱱᱟᱵᱚᱱ ᱪᱮᱫᱟᱜ ᱥᱮ ᱟᱵᱚᱣᱟᱜ ᱛᱚ ᱢᱟᱭᱟᱢ ᱨᱮᱜᱮ ᱦᱟᱸᱜ ᱨᱟᱹᱥᱠᱟᱹ ᱢᱮᱱᱟᱜ ᱜᱮ ᱟᱵᱚ ᱫᱚ ᱨᱟᱹᱥᱠᱟᱹᱣᱟᱱ ᱡᱟᱭᱜᱟ ᱫᱚ ᱱᱟᱦᱟᱜ ᱢᱮᱱᱟᱜ ᱛᱟᱵᱚᱱᱟ ᱡᱟᱦᱟᱸ ᱨᱮ ᱚᱸᱰᱮ ᱜᱮᱵᱚᱱ ᱨᱟᱹᱥᱠᱟᱹᱜ ᱢᱟ ᱵᱟᱲᱮ᱾ ᱟᱨ ᱡᱟᱦᱟᱸ ᱵᱟᱭ ᱜᱟᱱᱚᱜ ᱠᱟᱱᱟ ᱦᱮᱸ ᱥᱮ ᱟᱨᱦᱚᱸ ᱟᱵᱚᱣᱟᱜ ᱫᱚ ᱮᱴᱟᱜ ᱮᱴᱟᱜ ᱠᱟᱹᱢᱤ, ᱠᱚ ᱢᱮᱱᱟᱜ ᱛᱟᱵᱚᱱᱟ᱾
ᱦᱩᱸ ᱦᱩᱸ
ᱟᱫᱚ ᱱᱚᱝᱠᱟ ᱜᱮ ᱡᱩᱫᱤ ᱵᱟᱹᱲᱛᱤ ᱵᱚᱱ ᱨᱟᱹᱥᱠᱟᱹᱜᱼᱟ ᱛᱟᱦᱚᱞᱮ ᱟᱵᱚᱣᱟᱜ ᱚᱠᱛᱚᱴᱟ ᱮᱴᱟᱜ ᱥᱮᱫ ᱪᱟᱞᱟᱜ ᱠᱟᱱᱟ᱾
ᱦᱩᱸ ᱦᱩᱸ ᱢᱟᱱᱮ ᱦᱚᱯᱚᱱ ᱦᱚᱯᱚᱱ ᱦᱳᱰᱤᱝ ᱢᱟᱹᱭ ᱵᱟᱵᱩ ᱛᱟᱠᱚ ᱥᱠᱩᱞ ᱥᱮ ᱠᱚᱞᱮᱡᱽ ᱠᱚ ᱵᱟᱝ ᱪᱟᱞᱟᱣ ᱠᱟᱱᱟ ᱚᱱᱟ ᱯᱷᱟᱱᱥᱮᱱ ᱥᱮ ᱡᱟᱜᱽᱨᱚᱱ ᱧᱮᱞ ᱠᱚ ᱪᱟᱞᱟᱜ ᱠᱟᱱᱟ᱾ ᱩᱱᱠᱩ ᱦᱚᱸᱠᱚ ᱢᱟᱱᱮ ᱥᱮᱬᱟ ᱟᱹᱜᱩᱭᱮᱫᱟ᱾ ᱛᱚ ᱱᱚᱣᱟ, ᱱᱚᱣᱟ ᱠᱚᱫᱚ ᱵᱟᱝ ᱵᱷᱟᱜᱮᱭᱟ ᱦᱮᱸ ᱮᱢ ᱫᱚ ᱵᱷᱟᱜᱮᱭᱟ ᱟᱫᱚ ᱠᱷᱩᱵ ᱠᱚᱢ᱾ ᱥᱮ ᱥᱮᱨᱢᱟ ᱨᱮ ᱢᱤᱫ ᱫᱷᱟᱣ ᱵᱟᱨ ᱫᱷᱟᱣ ᱦᱩᱭ ᱮᱱᱟ᱾
ᱦᱳᱭ ᱜᱚᱝᱠᱮ ᱟᱫᱚ ᱛᱤᱦᱤᱧ ᱫᱚ ᱱᱮᱝᱠᱟ ᱜᱮᱞᱟᱝ ᱨᱚᱯᱚᱲᱟ ᱛᱟᱦᱚᱞᱮ ᱜᱚᱢᱠᱮ ᱦᱳᱭ᱾
ᱦᱮᱸ ᱴᱷᱤᱠ ᱜᱮᱭᱟ᱾